ᱦᱮᱸ ᱜᱟᱞᱢᱟᱨᱟ ᱜᱟᱞᱢᱟᱨᱟ ᱛᱮᱜᱮ ᱛᱤᱱ ᱠᱚᱨᱮ ᱚᱠᱛᱚ ᱪᱟᱯᱟᱭᱱᱟ ᱵᱟᱝ ᱵᱩᱡ ᱞᱮᱱᱟ
ᱦᱮ
ᱠᱟᱫᱟ ᱥᱮ ᱪᱮᱫ
ᱦᱮᱸ
ᱞᱟᱹᱭ ᱫᱤᱱ ᱞᱟᱣᱩᱰ ᱞᱮᱫᱟ ᱵᱮᱱ ᱯᱷᱳᱱ
ᱵᱟᱝ ᱛᱚ
ᱟᱫᱚ ᱚᱱᱠᱟ ᱜᱮ ᱨᱚᱲ ᱛᱟᱨᱠᱚ ᱭᱮᱱᱟ ᱥᱮ ᱚᱱᱟᱛᱮ ᱤᱧ ᱢᱮᱱᱫᱟ
ᱵᱟᱵᱟ ᱟᱹᱞᱤᱧ ᱞᱤᱧ ᱢᱮᱛᱟᱜ ᱵᱤᱱᱟ ᱡᱮ ᱚᱠᱛᱚ ᱦᱩᱭ ᱟᱠᱟᱱᱟ
ᱦᱩᱸ ᱟᱫᱚ ᱟᱹᱞᱤᱧ ᱫᱚ ᱯᱷᱩᱞ ᱫᱚ ᱵᱟᱞᱤᱧ ᱠᱚᱭᱚᱜ ᱟᱠᱟᱫᱟ ᱞᱩᱛᱩᱨ ᱨᱤᱞᱤᱧ ᱡᱚᱥᱟᱣ ᱠᱟᱫᱟ ᱜᱟᱞᱢᱟᱨᱟᱣ ᱦᱩᱭᱩᱜ ᱠᱟᱱᱟ
ᱚ
ᱛᱟᱦᱚᱞᱮ ᱚᱱᱟ ᱛᱟᱦᱚᱞᱮ ᱱᱤᱛᱳᱜ ᱫᱚ
ᱦᱮᱸ ᱞᱟᱹᱭ ᱵᱤᱱ
ᱛᱟᱨᱯᱚᱨᱮ ᱜᱟᱞ ᱢᱟᱨᱟᱜ ᱜᱮ
ᱞᱟᱹᱭ ᱫᱟᱞᱤᱧ ᱛᱟᱦᱚᱞᱮ ᱫᱟᱠᱟ ᱠᱚᱵᱤᱧ ᱡᱚᱢ ᱵᱟᱲᱟ ᱠᱮᱫᱟ ᱥᱮ ᱟᱹᱣᱨᱤ
ᱦᱮᱸ ᱡᱚᱢ ᱵᱟᱲᱟ ᱫᱚ ᱦᱩᱭ ᱟᱠᱟᱱ ᱜᱮᱭᱟ ᱡᱚᱢ ᱵᱟᱲᱟ ᱠᱟᱛᱮ ᱦᱮᱡ ᱦᱩᱭ ᱟᱠᱟᱱᱟ ᱚᱱᱛᱮ ᱜᱚᱰᱟ ᱥᱮᱫ
ᱦᱚᱸ ᱛᱟᱦᱚᱞᱮ ᱞᱟᱹᱭ ᱮ ᱫᱟᱞᱤᱧ ᱟᱹᱵᱤᱱ ᱥᱮᱫ ᱫᱚ ᱚᱠᱟ ᱫᱤᱥᱚᱢ ᱵᱤᱱ ᱯᱟᱲᱟᱜ ᱠᱟᱱᱟ
ᱪᱮᱫ ᱵᱮᱱ ᱞᱟᱹᱭ ᱮᱫᱟ
ᱞᱟᱹᱭ ᱟᱹᱧ ᱟᱵᱤᱱ ᱫᱚ ᱛᱟᱦᱚᱞᱮ ᱚᱠᱟ ᱫᱤᱥᱚᱢ ᱚᱠᱟ ᱫᱤᱥᱚᱢ ᱢᱟᱱᱮ ᱵᱩᱨᱩ ᱫᱤᱥᱚᱢ ᱥᱮ
ᱵᱟᱝ ᱵᱟᱝ ᱵᱟᱝ ᱵᱟᱝ ᱵᱩᱨᱩ ᱫᱤᱥᱚᱢ ᱫᱚ ᱢᱮᱱᱠᱷᱟᱡ ᱫᱚ ᱟᱞᱮ ᱫᱚ ᱵᱩᱨᱩ ᱫᱤᱥᱚᱢ ᱫᱚ ᱵᱟᱞᱮ ᱯᱟᱲᱟᱜ ᱠᱟᱱᱟ ᱵᱩᱨᱩ ᱫᱤᱥᱚᱢ ᱠᱷᱚᱱ ᱫᱚ ᱠᱟᱹᱴᱤᱡ ᱯᱷᱟᱨᱟᱠ ᱧᱚᱜ ᱜᱮ ᱟᱨᱠᱤ
ᱢᱟᱱᱮ ᱚᱱᱠᱟ ᱴᱟᱱᱰᱤ ᱫᱤᱥᱚᱢ
ᱦᱮᱸ
ᱞᱟᱹᱭ ᱫᱟᱞᱤᱧ ᱴᱟᱺᱰᱤ ᱫᱤᱥᱚᱢ
ᱦᱮᱸ ᱴᱟᱺᱰᱤ ᱫᱤᱥᱚᱢ ᱜᱮ ᱟᱫᱚ ᱵᱩᱨᱩ ᱫᱤᱥᱚᱢ ᱫᱚ ᱥᱩᱨ ᱜᱮᱛ ᱟᱞᱮᱭᱟ ᱫᱚᱢᱮ ᱫᱚ ᱵᱟᱝ ᱥᱟᱸᱜᱤᱧᱟ ᱢᱟᱱ ᱫᱤᱥᱚᱢ ᱠᱚ ᱢᱮᱛᱟ ᱟᱞᱮ ᱫᱚ
ᱦᱚᱸ
ᱟᱯᱮ ᱚᱱᱛᱮ ᱵᱩᱨᱩ ᱦᱮᱱᱟᱜ ᱜᱮᱭᱟ
ᱦᱮᱸ ᱟᱞᱤᱧ ᱥᱮᱫ ᱫᱚ ᱵᱚᱞᱛᱮ ᱜᱮᱞᱮ ᱵᱟᱱᱟᱨ ᱞᱮᱠᱟᱵᱤᱱ ᱞᱟᱹᱭ ᱫᱟᱲᱮᱭᱟᱜᱼᱟ
ᱚ ᱛᱟᱦᱚᱞᱮ ᱱᱚᱜᱼᱚᱭ ᱛᱚ ᱟᱫᱚ ᱩᱫ ᱠᱚ ᱚᱢᱚᱱᱚᱜᱼᱟ ᱛᱚ
ᱦᱮᱸ ᱩᱫ ᱠᱚᱫᱚ ᱚᱢᱚᱱᱚᱜ ᱜᱮᱭᱟ
ᱦᱩ ᱚᱢᱚᱱᱚᱜ ᱠᱟᱱᱟ ᱥᱮ ᱪᱮᱫ
ᱦᱮᱸ ᱟᱫᱚ ᱟᱹᱞᱤᱧ ᱛᱚ ᱚᱲᱟᱜ ᱨᱮᱫᱚ ᱵᱟᱹᱞᱤᱧ ᱛᱟᱦᱮᱸᱱ ᱜᱮᱭᱟ ᱛᱚ
ᱚ ᱚᱠᱟ ᱨᱮᱱᱟᱜ ᱢᱮᱱᱟᱜ ᱵᱤᱱᱟ
ᱟᱹᱞᱤᱧ ᱫᱚ ᱱᱚᱜᱼᱚᱭ ᱵᱟᱭᱨᱮ ᱥᱮᱫ ᱨᱮ ᱢᱮᱱᱟᱜ ᱞᱤᱧᱟᱹ ᱛᱚ
ᱚ ᱯᱟᱲᱦᱟᱜ ᱠᱟᱱᱟ ᱵᱮᱱ ᱥᱮ ᱪᱮᱫ ᱥᱮ ᱠᱟᱹᱢᱤ
ᱵᱟᱝ ᱵᱟᱝ ᱯᱟᱲᱦᱟᱣ ᱵᱚᱞᱛᱮ ᱫᱚ ᱦᱮᱸ ᱚᱱᱠᱟ ᱠᱟᱹᱢᱤ ᱞᱮᱠᱟᱟᱜ ᱜᱮ
ᱚ ᱟᱪᱪᱷᱟ ᱚᱱᱟ ᱦᱮᱸ
ᱵᱟᱠᱷᱟᱱ ᱫᱚ ᱵᱟᱭᱨᱮ ᱠᱚᱨᱮ ᱜᱮ ᱛᱟᱦᱮᱸᱱ ᱵᱟᱲᱟᱭ ᱦᱩᱭᱩᱜ ᱜᱮᱭᱟ
ᱚ ᱟᱪᱪᱷᱟ
ᱟᱹᱵᱤᱱ ᱫᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫ ᱛᱮ
ᱟᱞᱤ ᱤᱧ ᱦᱚᱸ ᱚᱱᱠᱟ ᱜᱮ ᱱᱤᱛᱚᱜ ᱫᱚ ᱠᱟᱹᱢᱤ ᱵᱟᱲᱟ ᱫᱚ ᱚᱲᱟᱜ ᱠᱚ ᱨᱮᱱᱟᱜ ᱜᱮᱞᱤᱧ ᱠᱟᱹᱢᱤ ᱵᱟᱲᱟᱭᱟ ᱛᱟᱯᱚᱨᱮ ᱟᱨᱠᱤ ᱚᱱᱠᱟ ᱵᱟᱦᱨᱮ ᱪᱟᱞᱟᱜ ᱦᱩᱭᱩᱜᱳᱼᱟ ᱢᱟᱡᱷᱮ ᱢᱟᱡᱷᱮ ᱫᱚᱢᱮ ᱪᱟᱞᱟᱜ ᱦᱩᱭᱩᱜᱳᱼᱟ ᱠᱤᱱᱛᱩ ᱪᱟᱥ ᱨᱟᱠᱟᱵ ᱵᱟᱲᱟ ᱠᱟᱛᱮ ᱟᱨᱚ ᱪᱟᱞᱟᱜ ᱦᱩᱭᱩᱜᱼᱟ
ᱟᱪᱪᱷᱟ
ᱟᱫᱚ ᱪᱟᱥ ᱨᱟᱠᱟᱵ ᱠᱟᱛᱮ ᱛᱚ ᱚᱱᱠᱟ ᱛᱟᱨᱯᱚᱨᱮ ᱠᱟᱹᱢᱤ ᱫᱚ ᱵᱟᱝ ᱦᱩᱭᱩᱜᱼᱟ ᱟᱥᱮ ᱚᱱᱟ ᱪᱟᱥ ᱠᱟᱛᱮ ᱜᱮ ᱮᱠᱷᱚᱱ ᱫᱚ ᱦᱮᱱᱟᱜ ᱞᱤᱧᱟ ᱦᱟᱜ ᱛᱟᱯᱚᱨᱮ ᱪᱟᱞᱟᱜ ᱦᱩᱭᱩᱜᱼᱟ
ᱛᱟᱦᱚᱞᱮ ᱞᱟᱹᱭ ᱫᱟᱞᱤᱧ ᱚᱞ ᱯᱟᱲᱦᱟᱣ ᱠᱚᱫᱚ ᱛᱟᱦᱚᱞᱮ ᱛᱤᱱᱟᱹᱜ ᱫᱷᱟᱹᱨᱤᱡ ᱵᱤᱱ ᱠᱚᱨᱟᱣ ᱟᱠᱟᱫ
ᱚᱞᱚᱜ ᱯᱟᱲᱦᱟᱜ ᱫᱚ ᱫᱚᱢᱮ ᱮᱠᱴᱟ ᱫᱚ ᱵᱟᱝ ᱤᱭᱟᱹ ᱤᱭᱟᱹ ᱢᱟᱫᱽᱫᱷᱚᱢᱤᱠ ᱛᱮᱞᱤᱧ ᱯᱟᱥ ᱟᱠᱟᱫᱟ
ᱚ ᱢᱟᱫᱫᱷᱚᱢᱤᱠ ᱢᱟᱫᱫᱷᱚᱢᱤᱠ ᱯᱚᱨᱮ
ᱵᱟᱝ ᱚᱱᱛᱮ ᱫᱚ ᱵᱟᱹᱞᱤᱧ ᱪᱟᱞᱟᱣ ᱠᱟᱱᱟ ᱟᱵᱮᱱ ᱛᱟᱦᱚᱞᱮ ᱛᱤᱱᱟᱹᱜ ᱜᱟᱵᱮᱵ ᱯᱟᱲᱦᱟᱣ ᱟᱠᱟᱱᱟ
ᱟᱹᱞᱤᱧ ᱦᱚᱸ ᱚᱱᱠᱟ ᱜᱮᱞᱤᱧ ᱯᱟᱲᱦᱟᱣ ᱟᱠᱟᱫ ᱛᱟᱦᱮᱸᱫ ᱢᱟᱱᱮ ᱩᱱᱟᱹᱜ ᱫᱷᱟᱹᱨᱤᱡ ᱫᱚ ᱵᱟᱹᱞᱤᱧ ᱪᱟᱞᱟᱣ ᱟᱠᱟᱱ ᱛᱟᱦᱮᱸᱫ ᱳᱭ ᱮᱭᱤᱴ ᱯᱟᱥ
ᱦᱮᱸ ᱦᱮᱸ ᱚᱦᱮᱸ ᱡᱟᱦᱟᱸ ᱛᱤᱱᱟᱹᱜ ᱫᱷᱟᱨᱤᱡ ᱜᱮ ᱟᱨᱠᱤ
ᱦᱳᱭ ᱟᱫᱚ ᱚᱱᱟ ᱯᱚᱨᱮ ᱠᱟᱹᱴᱤᱡ ᱮᱴᱠᱮᱴᱚᱬᱮ ᱦᱩᱭ ᱠᱟᱛᱮ ᱜᱮ
ᱚ ᱛᱟᱞᱦᱮ ᱟᱯᱮ ᱚᱱᱛᱮ ᱛᱟᱞᱦᱮ ᱤᱭᱟᱹ ᱠᱚ ᱪᱟᱞᱟᱣ ᱵᱟᱲᱟᱜᱼᱟ ᱥᱮ ᱵᱟᱝᱛᱮ ᱠᱚ
ᱵᱟᱹᱞᱤᱧ ᱟᱸᱡᱚᱢᱮᱫ ᱛᱟᱹᱵᱤᱱᱟ
ᱞᱟᱹᱭᱮᱫᱟ ᱞᱤᱧ ᱦᱟᱹᱛᱤ ᱠᱚᱠᱚ ᱪᱟᱞᱟᱣ ᱵᱟᱲᱟᱜᱼᱟ ᱥᱮ ᱵᱟᱝ
ᱚ ᱦᱟᱹᱛᱤ ᱦᱮᱸ ᱦᱮᱡ ᱵᱟᱲᱟᱜ ᱜᱮᱭᱟ ᱠᱚ
ᱦᱮᱸ
ᱢᱟᱱᱮ ᱟᱫᱚ ᱱᱮᱛᱟᱨ ᱫᱚ ᱵᱟᱠᱚ ᱦᱤᱡᱩᱜ ᱜᱮᱭᱟ ᱩᱱᱟᱹᱜ ᱦᱟᱱᱮ ᱡᱚᱠᱷᱚᱱ ᱟᱞᱩ ᱨᱚᱦᱚᱭ ᱥᱤᱡᱤᱱ ᱵᱟᱝ ᱦᱩᱭᱩᱜᱼᱟ ᱩᱱ ᱥᱚᱢᱚᱭ ᱟᱨᱠᱤ ᱠᱚ ᱦᱤᱡᱩᱜ ᱜᱮᱭᱟ
ᱚ ᱟᱞᱩ ᱨᱚᱦᱚᱭ ᱥᱤᱡᱤᱱ ᱠᱚ ᱢᱟᱱᱮ ᱟᱞᱩ ᱠᱚᱠᱚ ᱱᱚᱥᱴᱚ ᱵᱟᱲᱟ ᱦᱚᱴᱚ ᱠᱟᱜᱼᱟ ᱥᱮ ᱪᱮᱫ
ᱦᱳᱭ ᱦᱳᱭ ᱩᱱ ᱥᱚᱢᱚᱭ ᱠᱚ ᱦᱤᱡᱩᱜ ᱜᱮᱛᱮ
ᱟᱫᱚ ᱦᱟᱹᱛᱤ ᱠᱚ ᱦᱮᱡ ᱵᱟᱲᱟ ᱞᱮᱱᱠᱷᱟᱡ ᱫᱚ ᱟᱫᱚ ᱚᱱᱠᱟ ᱫᱚ ᱤᱭᱟᱹ, ᱟᱯᱮ ᱚᱲᱟᱜ ᱫᱷᱟᱹᱨᱤᱡ ᱫᱚ ᱵᱟᱠᱚ ᱵᱚᱞᱚᱜᱼᱟ?
ᱵᱟ ᱵᱟ ᱦᱮᱸ ᱢᱟᱱᱮ ᱚᱱᱮ ᱵᱤᱨ ᱥᱟᱭᱤᱰ ᱠᱚᱨᱮ ᱟᱨᱠᱤ ᱡᱟᱦᱟᱸ ᱫᱟᱨᱮ ᱠᱷᱮᱛ ᱠᱚ ᱢᱮᱱᱟᱜ ᱛᱟᱞᱮᱭᱟ ᱚᱱᱮ ᱚᱱᱠᱟ ᱛᱮᱜᱮ ᱠᱚ ᱯᱟᱨᱚᱢᱚᱜᱼᱟ᱾ ᱟᱯᱮ ᱫᱷᱟᱹᱨᱤᱡ ᱫᱚ ᱵᱟᱯᱮ ᱵᱚᱞᱚ ᱟᱠᱟᱱᱟ᱾
ᱚ ᱦᱮᱸ ᱟᱫᱚ ᱟᱞᱮ ᱱᱚᱛᱮ ᱫᱚ ᱩᱱᱠᱩ ᱠᱚᱫᱚ ᱵᱟᱠᱚ ᱦᱮᱡ ᱵᱟᱲᱟ ᱟᱠᱟᱱᱟ ᱟᱹᱰᱤ ᱫᱤᱱ ᱜᱮ ᱯᱩᱱ ᱢᱚᱬᱮ ᱥᱮᱨᱢᱟ ᱦᱩᱭᱱᱟ ᱦᱩᱸ ᱟᱨ ᱟᱫᱚ ᱦᱟᱹᱛᱤ ᱠᱚᱫᱚ ᱟᱞᱮ ᱱᱚᱛᱮ ᱫᱚ ᱠᱟᱹᱴᱤᱡ ᱢᱟᱱ ᱫᱤᱥᱚᱢ ᱛᱚ᱾ ᱦᱩᱭ ᱱᱚᱛᱮ ᱫᱚ ᱠᱷᱩᱵ ᱠᱚᱢ ᱠᱚ ᱦᱮᱡ ᱵᱟᱲᱟᱜᱼᱟ᱾
ᱛᱟᱦᱚᱞᱮ ᱜᱚᱝᱠᱮ ᱟᱹᱵᱤᱱ ᱥᱮᱫ ᱫᱚ ᱟᱞᱤᱧ ᱚᱱᱟ ᱵᱤᱱ ᱞᱟᱹᱭ ᱠᱮᱫᱟ ᱟᱹᱵᱤᱱ ᱥᱮᱫ ᱫᱚ ᱛᱟᱦᱚᱞᱮ, ᱚᱱᱮ ᱢᱟᱜᱽ ᱢᱚᱬᱮ ᱠᱚ ᱵᱟᱦᱟ ᱠᱚ ᱦᱩᱭᱩᱜ ᱜᱮᱭᱟ ᱥᱮ ᱵᱟᱝ?
ᱦᱮᱸ ᱦᱮᱸ ᱦᱳᱭᱳᱜ ᱜᱮᱭᱟ᱾ ᱚᱱᱮᱞᱤᱧ ᱞᱟᱹᱭ ᱠᱮᱫ ᱞᱮᱠᱟ ᱟᱨᱠᱤ ᱤᱭᱟᱹ ᱱᱚᱣᱟ ᱱᱤᱛᱚᱜ ᱫᱚ ᱟᱢᱵᱟᱵᱚᱛᱤ ᱨᱮᱫᱚ ᱟᱞᱮ ᱫᱚ ᱫᱟᱲᱮ ᱠᱚ ᱞᱟᱜᱟᱣᱞᱮᱭᱟ, ᱡᱮᱢᱚᱱ ᱟ ᱜᱚᱴᱟ ᱟᱹᱛᱩ ᱛᱮ ᱟᱨᱠᱤ᱾ ᱩᱸᱜ ᱯᱩᱸᱰ ᱢᱮᱨᱚᱢ ᱞᱟᱜᱟᱜᱼᱟ, ᱦᱮᱸᱫᱮ ᱢᱮᱨᱚᱢ ᱞᱟᱜᱟᱜᱼᱟ᱾ ᱵᱷᱮᱲᱟ ᱞᱟᱜᱟᱜᱼᱟ, ᱜᱩᱞᱤ ᱯᱟᱹᱴᱤ ᱞᱟᱜᱟᱜᱼᱟ, ᱥᱩᱠᱨᱤ ᱞᱟᱜᱟᱜᱼᱟ᱾ ᱢᱚᱬᱮ ᱜᱚᱴᱮᱡ ᱫᱟᱲᱮ, ᱟᱨ ᱢᱚᱬᱮ ᱜᱚᱴᱮᱡ ᱫᱟᱲᱮ, ᱟᱨ ᱥᱤᱢ ᱟ ᱥᱤᱢ ᱞᱟᱜᱟᱜᱼᱟ ᱥᱟᱛᱴᱤ᱾ ᱥᱟᱛᱴᱤ ᱥᱤᱢ ᱞᱟᱜᱟᱜᱼᱟ᱾
ᱚ
ᱟᱨ ᱛᱟᱨᱯᱚᱨᱮ ᱟᱨᱦᱚ ᱮᱢᱱᱤ ᱵᱟᱦᱟ, ᱵᱟᱦᱟ ᱨᱮᱫᱚ ᱵᱟᱦᱟ ᱨᱮᱦᱚᱸ ᱞᱮ ᱵᱚᱸᱜᱟᱜᱼᱟ ᱡᱟᱦᱮᱨ ᱨᱮᱜᱮ ᱛᱚ ᱵᱟᱦᱟ ᱨᱮᱫᱚ ᱵᱟᱝ ᱞᱟᱜᱟᱜᱼᱟ ᱥᱤᱢ ᱠᱷᱟᱡᱜᱤ ᱦᱩᱭᱩᱜᱼᱟ᱾
ᱚ
ᱦᱮᱸ ᱵᱚᱪᱷᱚᱨ ᱫᱤᱱ ᱨᱮ ᱢᱤᱫ ᱫᱷᱟᱣ ᱜᱮᱞᱮ ᱞᱟᱜᱟᱣ ᱞᱮᱭᱟ ᱟᱨᱠᱤ᱾ ᱟᱨ ᱡᱟᱦᱟᱸ ᱵᱮᱱ ᱞᱟᱹᱭ ᱠᱮᱫᱟ ᱢᱟᱜᱽ ᱢᱚᱬᱮ, ᱢᱟᱜᱽ ᱢᱚᱬᱮ ᱫᱚ ᱟᱞᱮᱫᱚ ᱚᱱᱠᱟ ᱫᱚ ᱵᱟᱞᱮ ᱢᱟᱜᱽ ᱢᱚᱬᱮᱜᱭᱟ ᱜᱚᱴᱟ ᱟ ᱟᱹᱛᱩ ᱛᱮᱫᱚ ᱢᱤᱫ ᱫᱷᱟᱣ ᱟᱞᱮ ᱫᱚ ᱚᱱᱠᱟ ᱡᱮᱢᱚᱱ ᱢᱤᱫᱴᱮᱡ ᱜᱷᱟᱸᱨᱚᱧᱡᱽ ᱨᱮ ᱜᱷᱟᱸᱨᱚᱧᱡᱽ ᱵᱟᱠᱷᱟᱡ ᱵᱟᱠᱷᱳᱞ, ᱟᱸᱡᱚᱢ ᱧᱟᱢ ᱫᱟᱵᱤᱱ ᱥᱮ?
ᱦᱩᱸ ᱟᱡᱚᱢ ᱫᱟᱞᱤᱧ᱾
ᱤᱭᱟᱹ ᱛᱟᱯᱚᱨᱮ ᱯᱩᱱᱭᱟᱹ ᱢᱚᱬᱮ ᱜᱚᱴᱮᱡ ᱢᱚᱱᱮ ᱠᱟᱜ ᱵᱮᱱ ᱟᱯᱮᱭᱟᱜ ᱵᱟᱠᱷᱳᱞ ᱢᱮᱱᱟᱜ ᱛᱟᱯᱮᱭᱟ,
ᱦᱮᱸ
ᱚᱱᱟ ᱵᱟᱠᱷᱳᱞ ᱨᱮ ᱟᱯᱮ ᱡᱩᱚᱫᱤ ᱯᱮ ᱯᱮ ᱯᱩᱱ ᱥᱮᱨᱢᱟ ᱦᱩᱭᱮᱱ ᱛᱟᱯᱮᱭᱟ ᱢᱟᱜᱽ ᱢᱚᱬᱮ ᱠᱟᱛᱮᱜ
ᱦᱮᱸ
ᱛᱟᱯᱚᱨᱮ ᱵᱮᱱ ᱢᱮᱱ ᱫᱟᱲᱮᱭᱟᱜᱼᱟ, ᱦᱮᱸ ᱢᱟ ᱛᱟᱦᱚᱞᱮ ᱯᱮ ᱥᱮᱨᱢᱟ ᱥᱮ ᱢᱚᱬᱮ ᱥᱮᱨᱢᱟ ᱦᱩᱭᱮᱱ ᱛᱟᱵᱚᱱᱟ ᱛᱟᱦᱚᱞᱮ ᱫᱮᱱ ᱛᱟᱦᱚᱞᱮ ᱱᱮᱥ ᱫᱚᱵᱚᱱ ᱢᱟᱜᱽ ᱢᱚᱬᱮᱜᱭᱟ᱾ ᱟᱞᱮ ᱫᱚ ᱢᱟᱜᱽ ᱢᱚᱬᱮ ᱫᱚ ᱥᱚᱦᱚᱨᱟᱭ ᱨᱮᱞᱮ ᱢᱟᱜᱽ ᱢᱚᱬᱮᱜᱼᱟ᱾
ᱥᱚᱨᱦᱟᱭ ᱨᱮ, ᱵᱚᱸᱜᱟ ᱵᱚᱸᱜᱟ᱾ ᱦᱮᱸ ᱡᱮ ᱦᱤᱞᱳᱜ ᱵᱚᱸᱜᱟᱜ ᱟᱠᱚ ᱮᱱᱦᱤᱞᱳᱜ ᱞᱮ ᱢᱟᱜᱽ ᱢᱚᱬᱮᱜᱼᱟ᱾
ᱦᱚᱸ
ᱟᱞᱮ ᱥᱮᱫ ᱫᱚ ᱚᱱᱠᱟ ᱜᱚᱴᱟ ᱟᱹᱛᱩ ᱛᱮᱫᱚ ᱵᱟᱞᱮ ᱢᱟᱜᱽ ᱢᱚᱬᱮᱜᱼᱟ ᱢᱟᱜ ᱢᱚᱬᱮ ᱫᱚ ᱟᱞᱟᱫᱟ ᱟᱞᱟᱫᱟ ᱜᱮ ᱡᱟᱦᱟᱸᱭᱮ ᱟᱱᱴᱟᱣ ᱜᱩᱨᱟᱹ ᱫᱟᱲᱮᱭᱟᱜᱟᱭ ᱩᱱᱤ ᱢᱟᱜ ᱢᱚᱬᱮ ᱟᱭ
ᱦᱩᱸ
ᱢᱟᱜᱽ ᱢᱚᱬᱮ ᱨᱮᱦᱚᱸ ᱚᱱᱠᱟ ᱜᱮ ᱟᱯᱮ ᱚᱱᱛᱮ ᱫᱚ ᱢᱟᱜ ᱢᱚᱬᱮ ᱨᱮᱫᱚ ᱪᱮᱫ ᱠᱚ ᱞᱟᱜᱟᱜᱼᱟ᱾ ᱢᱮᱨᱚᱢ ᱤᱭᱟᱹ ᱠᱚ ᱢᱮᱨᱚᱢ ᱠᱚᱠᱚ
ᱥᱩᱠᱨᱤ ᱦᱚᱸ ᱞᱟᱜᱟᱜᱼᱟ ᱢᱤᱫᱴᱤᱱ
ᱚᱸ
ᱟᱨ ᱵᱟᱦᱮ ᱨᱮᱠᱷᱟᱱ ᱫᱚ ᱩᱱᱟᱹᱜ ᱠᱤᱪᱷᱩ ᱫᱚ ᱵᱟᱝ ᱞᱟᱜᱟᱜᱼᱟ᱾
ᱦᱮᱸ ᱟᱞᱮ ᱦᱮᱸ ᱟᱞᱮ ᱫᱚ ᱡᱮᱢᱚᱱ ᱱᱚᱣᱟ ᱤᱭᱟᱹ ᱨᱮᱫᱚ ᱥᱩᱠᱨᱤ ᱞᱟᱜᱟᱜᱼᱟ ᱵᱟᱨᱭᱟ᱾ ᱵᱟᱨᱭᱟ ᱥᱩᱠᱨᱤ ᱞᱟᱜᱟ ᱵᱟᱨᱭᱟ ᱥᱩᱠᱨᱤ ᱞᱟᱜᱟᱜᱼᱟ ᱥᱤᱢ ᱞᱟᱜᱟᱜᱼᱟ᱾
ᱛᱟᱦᱚᱞᱮ ᱟᱹᱞᱤᱧ ᱟᱹᱞᱤᱧ ᱥᱮᱫ ᱠᱷᱚᱱ ᱫᱚ ᱟᱹᱵᱤᱱ ᱫᱚ ᱠᱟᱹᱴᱤᱡ ᱵᱷᱮᱜᱟᱨ ᱧᱚᱜ ᱜᱮᱛᱟᱵᱤᱱᱟ
ᱦᱮᱸ ᱵᱷᱮᱜᱟᱨ ᱧᱚᱜ ᱜᱮᱭᱟ ᱠᱟᱹᱴᱤᱡ
ᱦᱩᱸ
ᱚᱱᱟ ᱚᱱᱟ ᱠᱚᱜᱮ ᱞᱟᱜᱟᱜᱼᱟ ᱛᱟᱨᱯᱚᱨᱮ ᱱᱚᱣᱠᱟ ᱤᱭᱟᱹ ᱡᱮᱢᱚᱱ ᱤᱭᱟᱹ ᱵᱟᱯᱞᱟ ᱠᱚᱨᱮᱱᱟᱜ ᱫᱚ ᱟᱞᱟᱫᱟ ᱚᱱᱟ ᱠᱚᱢᱟ ᱦᱮᱱᱟᱜ ᱜᱮ ᱵᱟᱯᱞᱟ ᱫᱚ ᱡᱮᱢᱚᱱ ᱟᱯᱮ ᱚᱱᱛᱮ ᱫᱚ ᱪᱮᱫ ᱞᱮᱠᱟ ᱱᱚᱛᱮ ᱫᱚ ᱡᱟᱦᱟᱸᱭ ᱵᱟᱹᱦᱩᱭ ᱟᱹᱜᱩᱭᱮᱭᱟ ᱩᱱᱤ ᱵᱟᱹᱦᱩ ᱡᱟᱦᱟᱸᱭ ᱟᱹᱜᱩᱭᱮᱭᱟ ᱩᱱᱤ ᱵᱟᱨᱭᱟ ᱢᱮᱨᱚᱢ ᱞᱟᱜᱟᱣ ᱮᱭᱟ ᱵᱟᱨᱭᱟ ᱵᱟ ᱡᱚᱲ ᱠᱷᱟᱥᱤ ᱢᱩᱲᱤ ᱪᱟᱞᱮ ᱞᱟᱜᱟᱣᱟᱭᱟ
ᱚᱸ ᱚᱸ
ᱟᱯᱮ ᱚᱱᱛᱮ ᱫᱚ ᱛᱟᱦᱮ ᱪᱮᱫ ᱞᱮᱠᱟ ᱦᱩᱭᱩᱜᱼᱟ?
ᱢᱟᱱᱮ ᱡᱟᱦᱟᱸᱭ ᱵᱟᱹᱦᱩ ᱟᱹᱜᱩᱭ ᱪᱟᱞᱟᱜᱼᱟ ᱩᱱᱤ ᱞᱟᱜᱟᱣᱟᱭᱟ
ᱵᱟ ᱵᱟᱹᱦᱩ ᱢᱟᱱᱮ ᱪᱮᱫ ᱞᱮᱠᱟ ᱢᱚᱱᱮ ᱠᱟᱜ ᱵᱮᱱ ᱟᱵᱮᱱᱟᱜ ᱥᱟᱹᱜᱟᱹᱭ ᱦᱮᱱᱟᱜ ᱛᱟᱵᱮᱱᱟ ᱡᱟᱦᱟᱸᱭ ᱠᱩᱲᱤ ᱜᱤᱫᱟᱹᱨ ᱥᱟᱛᱮᱫ
ᱦᱳᱭ
ᱟᱹᱜᱩ ᱠᱮᱫᱮᱭᱟ ᱵᱮᱱ ᱚᱲᱟᱜ ᱵᱮᱱ ᱟᱹᱜᱩ ᱠᱮᱫᱮᱭᱟ
ᱦᱮᱸ
ᱚᱲᱟᱜ ᱟᱹᱜᱩ ᱠᱟᱛᱮ ᱡᱚᱠᱷᱚᱱ ᱠᱚ ᱪᱟ ᱯᱚᱱ ᱟᱹᱫᱟᱹᱭ ᱠᱚ ᱪᱟᱞᱟᱜᱼᱟ ᱠᱩᱲᱤ ᱜᱤᱫᱽᱨᱟᱹ ᱯᱟᱦᱴᱟ ᱥᱮᱫ ᱠᱷᱚᱱ
ᱦᱳᱭ
ᱩᱱ ᱥᱩᱢᱟᱹᱭ ᱵᱟᱨᱭᱟ ᱢᱮᱨᱚᱢ ᱞᱟᱜᱟᱜᱼᱟ ᱟᱨ ᱪᱟᱣᱞᱮ ᱞᱟᱜᱟᱜᱼᱟ᱾
ᱚᱸᱻ
ᱚᱱᱟ ᱠᱚᱜᱮ ᱟᱨ ᱛᱟᱦᱚᱞᱮ ᱟᱯᱮ ᱥᱮᱫ ᱫᱚ ᱛᱟᱦᱚᱞᱮ ᱪᱮᱫ ᱞᱮᱠᱟ ᱦᱩᱭᱩᱜᱼᱟ ᱚᱱᱟ ᱵᱟᱯᱞᱟ ᱫᱚ
ᱟᱹᱞᱤᱧ ᱥᱮᱫ ᱫᱚ ᱚᱱᱠᱟ ᱫᱚ ᱱᱟᱜ ᱠᱷᱟᱱ ᱫᱚ ᱵᱟᱝ ᱦᱩᱭᱩᱜᱼᱟ᱾
ᱟᱹᱞᱤᱧ ᱥᱮᱫ ᱫᱚ ᱚᱱᱠᱟ ᱢᱮᱨᱚᱢ ᱠᱚᱫᱚ ᱵᱟᱝ ᱦᱩᱭ ᱵᱟᱲᱟ ᱠᱟᱱᱟ ᱛᱚ
ᱵᱟ ᱡᱟᱦᱟᱸ ᱡᱟᱦᱟᱱᱟᱜ ᱚᱠᱟᱴᱟᱜ ᱦᱩᱭᱩᱜᱼᱟ ᱚᱱᱟᱜᱮ
ᱟᱹᱞᱤᱧ ᱫᱚᱞᱤᱧ ᱵᱟᱲᱟᱭᱟ ᱢᱤᱫᱴᱮᱱ ᱰᱟᱝᱨᱤ ᱞᱟᱜᱟᱜᱼᱟ ᱟᱨᱠᱤ
ᱢᱤᱫᱴᱟᱝ ᱰᱟᱝᱨᱤ ᱞᱟᱜᱟᱜᱼᱟ ᱵᱟᱝ
ᱦᱳᱭ
ᱦᱩᱸ ᱦᱩᱸᱸ ᱦᱮᱸ ᱟᱹᱞᱤᱧ ᱚᱱᱠᱟ ᱜᱮᱞᱤᱧ ᱟᱸᱡᱚᱢ ᱵᱟᱫᱟ ᱱᱚᱛᱮ ᱫᱚ ᱰᱟᱝᱨᱤ ᱟᱞᱮᱥᱮᱫ ᱚᱱᱛᱮ ᱟᱯᱮ ᱚᱱᱛᱮ ᱫᱚ ᱠᱟᱹᱴᱤᱡ ᱰᱟᱝᱨᱤ ᱜᱮ ᱩᱱᱠᱩ ᱫᱚ ᱤᱭᱟᱹ ᱠᱚ ᱢᱮᱛᱟᱜ ᱠᱚ ᱵᱟᱨᱮ ᱤᱛᱟᱹ
ᱦᱳᱭ ᱵᱟᱨᱮᱤᱛᱟᱹ
ᱵᱟᱨᱮ ᱤᱛᱟᱹ ᱞᱟᱜᱟᱜᱼᱟ ᱢᱤᱫᱴᱮᱱ ᱯᱮᱴᱷᱟᱲ ᱦᱮᱸᱥᱮ
ᱦᱮᱸ ᱛᱟᱦᱚᱞᱮ ᱟᱵᱮᱱ ᱦᱳᱭ ᱦᱳᱭ ᱯᱮᱴᱷᱟ
ᱦᱮᱸ ᱟᱞᱮ ᱱᱚᱛᱮ ᱫᱚ ᱯᱮᱴᱷᱟᱜ ᱚᱱᱟ ᱵᱟᱨᱮ ᱤᱛᱟᱹᱜ ᱫᱚ ᱥᱟᱢᱟᱝ ᱠᱚᱞᱥᱟ ᱛᱮᱜᱮᱞᱮ ᱯᱟᱨᱚᱢᱟ᱾
ᱚᱸ
ᱵᱟᱝ ᱫᱟᱲᱮᱭᱟᱜ ᱠᱷᱟᱡ ᱫᱚ ᱵᱟᱠᱷᱟᱡ ᱫᱚ ᱦᱮᱱᱟᱜ ᱜᱮᱭᱟ ᱠᱟᱛᱷᱟ ᱨᱮᱫᱚ ᱟᱫᱚ ᱩᱱᱠᱚ ᱫᱚ ᱟᱞᱮ ᱫᱚ ᱵᱟᱞᱮ ᱮᱢᱟ᱾ ᱥᱟᱢᱟᱝ ᱥᱟᱱᱟᱝ ᱠᱚᱞᱥᱟ ᱵᱚᱞᱛᱮ ᱫᱷᱩᱛᱤ ᱛᱮᱜᱮᱞᱮ ᱯᱟᱨᱚᱢᱟ᱾
ᱟᱪᱪᱷᱟ
ᱫᱷᱩᱛᱤ ᱞᱮ ᱮᱢᱟᱭᱟ ᱢᱤᱫᱴᱮᱱ ᱚᱱᱟ ᱛᱮᱜᱮ᱾
ᱦᱮᱸ ᱛᱟᱦᱚᱞᱮ ᱜᱚᱢᱠᱮ ᱟᱹᱵᱤᱱ ᱥᱮᱫ ᱫᱚ ᱚᱱᱟ ᱟᱹᱵᱤᱱ ᱥᱮᱫ ᱫᱚ ᱱᱟᱜ ᱠᱷᱟᱱ ᱵᱟᱯᱞᱟ ᱪᱮᱫ ᱞᱮᱠᱟ ᱱᱚᱝᱠᱟ ᱟᱵᱚ ᱛᱩᱢᱫᱟᱜ ᱴᱟᱢᱟᱠ ᱟᱛᱮᱫ ᱜᱮ ᱥᱮ?
ᱦᱮᱸ ᱛᱩᱢᱫᱟᱹᱜ ᱴᱟᱢᱟᱠ ᱟᱛᱮᱫ ᱜᱮ ᱱᱚᱱᱮ ᱫᱚ ᱵᱟᱝᱠᱚ ᱚᱱᱠᱟ ᱫᱚ ᱵᱟᱠᱚ ᱤᱭᱟᱹ ᱵᱟᱲᱟ ᱠᱚᱣᱟ ᱟᱨᱠᱤ ᱮᱢᱟᱭ ᱵᱚᱠᱥᱚ ᱨᱮᱫ ᱵᱟ ᱵᱟᱯᱞᱟᱜ ᱞᱮ ᱪᱟᱞᱟᱜᱼᱟ ᱵᱟᱯᱞᱟᱜ ᱪᱟᱞᱟᱜ ᱨᱮᱦᱚᱸ ᱛᱩᱢᱫᱟᱹᱜ ᱴᱟᱢᱟᱠ ᱫᱚᱞᱮ ᱤᱫᱤ ᱜᱮᱭᱟ᱾
ᱦᱮᱸ
ᱦᱮᱸᱥᱮ ᱡᱚᱛᱚ ᱨᱮᱜᱮ ᱛᱩᱢᱫᱟᱹᱜ ᱴᱟᱢᱟᱠ ᱜᱮ ᱟᱨ ᱡᱮᱢᱚᱱ ᱱᱤᱛᱚᱜ ᱵᱚᱱ ᱧᱮᱞᱜᱭᱟ ᱡᱮᱢᱚᱱ ᱟᱨᱚ ᱦᱮᱱᱟᱜ ᱠᱚᱣᱟ ᱥᱟᱱᱛᱟᱲᱟᱜ ᱤᱭᱟᱹ ᱤᱭᱟᱹ ᱪᱮᱫᱮᱢ ᱢᱮᱛᱟ ᱠᱚᱣᱟ ᱪᱤᱞᱟᱹ ᱠᱚ ᱢᱮᱛᱟᱠᱚ ᱠᱟᱱᱟ ᱥᱟᱱᱛᱟᱲ ᱨᱮᱱ ᱩᱱᱠᱩ ᱫᱤᱠᱩ ᱨᱮᱱ ᱠᱚ ᱛᱟᱦᱮᱸᱱ ᱫᱚ᱾
ᱫᱤᱠᱩᱨ ᱨᱮᱱ ᱦᱮᱸ ᱦᱮᱸ ᱦᱮᱸ ᱮᱫᱚᱢ
ᱞᱟᱛᱟᱨ ᱨᱮᱱ ᱦᱚᱸ ᱚᱱᱠᱟ ᱦᱮᱱᱟᱜ ᱠᱚᱣᱟ ᱵᱮᱱᱰ ᱵᱟᱞᱟ᱾
ᱦᱮᱸ ᱢᱮᱱ ᱢᱮᱱᱟᱜ ᱫᱚ ᱢᱮᱱᱟᱜ ᱠᱚᱣᱟ ᱟᱫᱚ
ᱦᱮᱸ ᱟᱫᱚ ᱚᱱᱟ ᱛᱚ ᱟᱨ ᱤᱭᱟᱹ ᱛᱚ ᱩᱪᱤᱛᱟᱹᱨ ᱵᱟᱝ ᱜᱟᱱᱚ-ᱟ ᱥᱮ ᱟᱫᱚ ᱵᱟ ᱠᱚ ᱵᱟᱛᱟᱣᱮᱫ ᱜᱮᱭᱟ ᱠᱚ ᱟᱫᱚ ᱠᱚ ᱤᱫᱤᱭᱮᱫ ᱠᱚᱜᱮᱭᱟ᱾
ᱦᱮᱸ ᱠᱤᱪᱷᱩ ᱚᱱᱛᱮᱤᱧ ᱟᱸᱡᱚᱢ ᱠᱟᱱᱟ ᱚᱱᱮ ᱱᱟᱢᱟᱞ ᱫᱤᱥᱚᱢ ᱥᱮᱫ ᱫᱚ ᱚᱱᱠᱟ ᱦᱩᱭ ᱜᱮᱭᱟ᱾
ᱦᱮᱸ ᱦᱮᱸ ᱱᱟᱢᱟᱞ ᱫᱤᱥᱚᱢ ᱥᱮᱫ ᱦᱚᱸ ᱱᱚᱣᱟ ᱠᱚᱨᱮ ᱦᱚᱸ ᱚᱱᱠᱟ ᱦᱩᱭᱩᱜ ᱠᱟᱱᱜᱮᱭᱟ ᱴᱩᱠ ᱴᱷᱟᱠ᱾ ᱟᱫᱚ ᱚᱱᱟ ᱫᱚ ᱵᱟᱝᱠᱟᱡ ᱜᱮ ᱴᱷᱤᱠ-ᱟ ᱛᱩᱢᱫᱟ ᱴᱟᱢᱟᱠ ᱦᱮᱱᱟᱜ ᱛᱟᱵᱚᱱᱟ ᱚᱱᱟ ᱠᱚᱛᱮ ᱵᱚᱱ ᱵᱟᱯᱞᱟ ᱜᱮᱭᱟ ᱵᱷᱟᱹᱞᱤᱜᱼᱟ᱾ ᱦᱮᱸᱛᱚ
ᱦᱩᱸ
ᱞᱟᱹᱭ ᱫᱟᱞᱤᱧ ᱛᱟᱦᱚᱞᱮ ᱟᱹᱵᱤᱱ ᱥᱮᱫ ᱫᱚ ᱦᱚᱲᱚ ᱨᱚᱦᱚᱭ ᱡᱩᱵᱤᱱ ᱞᱟᱹᱭ ᱠᱮᱫᱟ ᱪᱟᱨᱟ ᱜᱤᱲᱤ
ᱦᱮᱸ
ᱢᱟᱱᱮ ᱚᱠᱟᱴᱟᱜ ᱦᱚᱲᱟᱹ ᱵᱮᱥᱤ ᱡᱟᱹᱥᱛᱤ ᱠᱚ ᱨᱚᱦᱚᱭ ᱜᱮᱛᱟ ᱯᱮᱭᱟ ᱟᱯᱮ ᱥᱮᱫ ᱫᱚ?
ᱟᱞᱮ ᱱᱚᱛᱮ ᱫᱚ ᱥᱚᱨᱱᱚ᱾ ᱥᱚᱨᱱᱚ ᱵᱮᱱ ᱟᱸᱡᱚᱢ ᱠᱟᱜ-ᱟ
ᱦᱮᱸ ᱟᱸᱡᱚᱢ ᱠᱟᱫᱟᱞᱤᱧ᱾
ᱥᱚᱨᱱᱚ ᱨᱮᱭᱟᱜ ᱜᱮ ᱚᱱᱟ ᱵᱤᱵᱤ ᱤᱞᱮᱵᱷᱮᱱ ᱠᱚ ᱦᱮᱱᱟᱜᱼᱟ᱾ ᱛᱟᱯᱚᱨᱮ ᱜᱚᱨᱯ ᱠᱚ ᱦᱮᱱᱟᱜᱼᱟ, ᱟᱹᱰᱤ ᱨᱚᱠᱚᱢ ᱡᱟᱦᱟᱸᱭ ᱡᱟᱦᱟᱸ ᱞᱮᱠᱟᱱᱟᱜ ᱠᱚ ᱠᱩᱥᱤᱭᱟᱜ ᱠᱚ ᱟᱨᱠᱤ ᱨᱚᱦᱚᱭᱟᱠᱚ᱾
ᱢᱟᱱᱮ ᱟᱹᱞᱤᱧ ᱥᱮᱫ ᱟᱹᱞᱤᱧ ᱥᱮᱫ ᱞᱮᱠᱟ ᱜᱮ ᱛᱟᱦᱚᱞᱮ ᱟᱵᱤᱱ ᱥᱮ ᱦᱚᱸ᱾
ᱦᱮᱸ ᱚᱱᱠᱟᱜ ᱜᱮ᱾
ᱟᱹᱞᱤᱧ ᱡᱮᱢᱚᱱ ᱡᱷᱚᱛᱚ ᱨᱚᱠᱚᱢ ᱠᱚ ᱨᱚᱦᱚᱭᱟ, ᱵᱩᱞᱮᱴ ᱵᱮᱵᱤ ᱮᱜᱟᱨᱚ, ᱥᱚᱨᱱ, ᱛᱟᱯᱚᱨᱮ ᱢᱚᱫᱷᱩᱢᱟᱞᱚᱛᱤ,
ᱦᱩᱸ ᱦᱩᱸ
ᱢᱟᱱᱮ ᱚᱱᱠᱟ ᱟᱹᱰᱤ ᱟᱭᱢᱟ ᱠᱚ ᱨᱚᱦᱚᱭ ᱜᱮᱭᱟ᱾
ᱦᱮᱸ ᱡᱮᱢᱚᱱ ᱡᱟᱠ ᱡᱮᱢᱚᱱ ᱠᱩᱥᱤᱭᱟᱜᱼᱟ᱾
ᱦᱮᱸ
ᱱᱤᱛᱚᱜ ᱫᱚ ᱟᱹᱰᱤ ᱨᱚᱠᱚᱢ ᱦᱩᱲᱩ ᱚᱰᱚᱜ ᱠᱟᱱᱟ ᱥᱮ, ᱟᱹᱰᱤ ᱨᱚᱠᱚᱢ ᱜᱮ᱾ ᱦᱟᱭᱵᱤᱨᱤᱰ ᱠᱚ ᱤᱭᱟᱹ ᱠᱚ᱾
ᱵᱟᱝ ᱜᱚᱝᱠᱮ ᱟᱱᱮ ᱟᱫᱽ ᱟᱫᱚ ᱦᱟᱱᱮ ᱵᱩᱨᱩ ᱫᱤᱥᱚᱢ ᱥᱮᱫ ᱫᱚ ᱚᱱᱛᱮ ᱫᱚ ᱠᱟᱹᱴᱤᱡ ᱢᱤᱫ ᱨᱚᱠᱚᱢ ᱜᱮᱠᱚ ᱨᱚᱦᱚᱭ ᱜᱮᱭᱟ ᱚᱱᱛᱮ ᱫᱚ᱾
ᱦᱮᱸ ᱵᱟ ᱮᱱᱛᱮ ᱟᱞᱮ ᱫᱚ ᱵᱟᱹᱭᱦᱟᱹᱲ ᱨᱮᱫᱚ ᱥᱚᱨᱱᱚ ᱜᱮᱞᱮ ᱮᱢ ᱵᱟᱲᱟᱣᱟᱜᱼᱟ᱾ ᱛᱟ ᱯᱚᱨᱮ ᱮᱢᱱᱤ ᱚᱱᱟ ᱵᱟᱹᱫ ᱠᱚᱨᱮ ᱫᱚ ᱚᱱᱟ ᱤᱭᱟᱹ ᱠᱚ ᱦᱮᱱᱟᱜᱼᱟ᱾ ᱵᱩᱞᱮᱴ ᱠᱚ ᱦᱮᱱᱟᱜᱼᱟ᱾ ᱵᱩᱞᱮᱴ ᱠᱚ ᱦᱩᱭᱩᱜᱼᱟ, ᱪᱟᱭᱱᱟ ᱠᱚ ᱮᱢᱟᱜ ᱦᱩᱭᱩᱜᱼᱟ᱾ ᱜᱩᱨᱩᱯ ᱠᱚ ᱡᱟᱨ ᱡᱮᱢᱚᱱ ᱟᱨᱚ ᱱᱤᱱᱦᱤᱡ ᱟᱨᱚ ᱱᱤᱱᱦᱤᱡ ᱦᱩᱲᱩᱠ